ᱦᱮᱞᱳ?
ᱦᱟᱸ ᱡᱚᱦᱟᱸᱨ ᱜᱤ᱾
ᱡᱚᱦᱟᱨ ᱜᱤ, ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ᱾
ᱚ ᱟᱪᱪᱷᱟ ᱵᱷᱟᱹᱜᱤ ᱜᱤ, ᱟᱯᱮ ᱜᱮ ᱪᱮᱜ ᱠᱟ ᱦᱮᱱᱟᱜ ᱯᱮᱭᱟ?
ᱦᱩᱸ ᱟᱞᱮ ᱦᱚᱸ ᱢᱚᱡᱽ ᱜᱮ᱾
ᱚᱼᱼ
ᱦᱩᱸ᱾
ᱟᱨ ᱪᱮᱫ ᱠᱚᱢ ᱪᱤᱠᱟᱹᱭᱮᱫᱟ ᱛᱟᱦᱞᱮ?
ᱪᱮᱫ ᱜᱮ ᱵᱟᱝ ᱫᱩᱲᱩᱵ ᱠᱟᱹᱱᱟᱹᱧ᱾
ᱚᱼᱼ
ᱦᱩᱸ᱾ ᱢᱤᱫ ᱜᱷᱟᱹᱲᱤ ᱞᱟᱦᱟ ᱜᱮ ᱠᱟᱹᱢᱤ ᱵᱟᱲᱟ ᱦᱩᱭ ᱱᱟ ᱟᱫᱚ ᱡᱤᱨᱟᱹᱣ ᱦᱩᱭ ᱠᱟᱱᱟ᱾
ᱚ ᱪᱮᱫ ᱠᱚᱢ ᱠᱟᱹᱢᱤ ᱵᱟᱲᱟ ᱠᱮᱫᱟ ᱛᱟᱦᱚᱞᱮ?
ᱚᱭ ᱵᱟᱲᱜᱤ ᱞᱮ ᱥᱟᱯᱟᱭ ᱫᱟ ᱡᱚᱱᱰᱨᱟ ᱪᱟᱥ ᱦᱩᱭᱩᱜᱼᱟ ᱛᱷᱚᱲᱟ ᱫᱤᱱ ᱯᱚᱨ᱾
ᱚ ᱛᱤᱱᱟᱹᱜ ᱜᱟᱱ ᱛᱟᱞᱦᱮ ᱯᱮ ᱨᱚᱦᱚᱭ ᱜᱮᱭᱟ ᱡᱚᱸᱰᱨᱟ ᱫᱚ?
ᱡᱚᱸᱰᱨᱟ ᱞᱮ ᱨᱚᱦᱚᱭᱟ᱾ ᱛᱤᱱᱟᱹᱜ ᱟᱭᱢᱟ ᱜᱤ᱾
ᱚ᱾
ᱦᱩᱸ ᱟᱯᱮ ᱥᱮ ᱵᱟᱯᱮ ᱨᱚᱦᱚᱭ ᱜᱮᱭᱟ?
ᱵᱟᱝ ᱟᱞᱮ ᱥᱮᱫ ᱫᱚ ᱡᱚᱱᱰᱨᱟ ᱠᱚᱫᱚ ᱵᱟᱞᱮ ᱨᱚᱦᱚᱭ ᱜᱮᱭᱟ᱾
ᱚᱻ
ᱟᱨ ᱤᱭᱟᱹ ᱡᱚᱢ ᱞᱟᱹᱜᱤᱫ ᱜᱮᱥᱮ ᱟᱹᱠᱷᱨᱤᱧ ᱞᱟᱹᱜᱤᱫ ᱦᱚᱸ ᱡᱚᱸᱰᱨᱟ ᱫᱚᱯᱮ ᱨᱚᱦᱚᱭ ᱠᱟᱫᱟ?
ᱡᱚᱢ ᱞᱟᱹᱜᱤ ᱦᱚᱸ ᱟᱨ ᱛᱷᱚᱲᱟ ᱫᱚ ᱟᱹᱠᱷᱨᱤᱧ ᱞᱟᱹᱜᱤ ᱦᱚᱸ᱾
ᱚ᱾
ᱦᱩᱸ ᱟᱢ ᱫᱚ ᱪᱮ ᱮᱢ ᱪᱤᱠᱟ ᱵᱟᱲᱟᱭᱫᱟ?
ᱦᱚᱸᱜ ᱚᱭ ᱠᱟᱹᱢᱤ ᱞᱟᱸᱜᱟ ᱫᱩᱲᱩᱵ ᱦᱩᱭ ᱠᱟᱱᱟ᱾
ᱚ ᱪᱮᱫ ᱠᱚᱢ ᱠᱟᱹᱢᱤ ᱠᱮᱫᱟ?
ᱚᱭ ᱠᱷᱩᱥᱞᱟ ᱤᱨ ᱦᱩᱭ ᱠᱟᱱᱟ᱾
ᱚᱼᱼ ᱤᱨ ᱪᱟᱵᱟ ᱥᱮ ᱟᱹᱣᱨᱤ?
ᱤᱨ ᱪᱟᱵᱟ ᱦᱳᱭ ᱠᱟᱱᱟ ᱡᱤᱨᱟᱹᱣ ᱵᱟᱲᱟ ᱠᱟᱛᱮᱫ ᱚᱲᱟᱜ ᱤᱫᱤ ᱠᱟᱜ ᱦᱳᱭᱳᱟ ᱛᱚᱞ ᱠᱟᱛᱮᱫ ᱾
ᱚ ᱟᱫᱚ ᱫᱟᱠᱟ ᱡᱚᱢ ᱵᱟᱝ?
ᱫᱟᱠᱟ ᱠᱚ ᱛᱳᱯᱳ ᱥᱟᱯᱟ ᱠᱟᱛᱮ ᱫᱟᱠᱟ ᱠᱚ ᱡᱚᱢ ᱦᱳᱭᱳᱜ-ᱟ ᱾
ᱩᱸ ᱠᱟᱡᱟᱠ ᱥᱤᱛᱩᱝ ᱠᱟᱱᱟ ᱛᱚᱵᱮ ᱚᱱᱛᱮ ᱫᱚ?
ᱦᱮᱸ ᱫᱚᱢᱮ ᱥᱤᱛᱩᱝ ᱠᱟᱱᱟ ᱛᱟᱣ ᱨᱮᱦᱚᱸ ᱵᱟᱜᱟᱣ ᱠᱟᱜ ᱦᱩᱭᱩᱜ-ᱟ, ᱨᱤᱢᱤᱞ ᱨᱤᱢᱤᱞ ᱫᱟᱭ ᱟᱨ ᱦᱚᱸ
ᱚ ᱟᱹᱭᱩᱵ ᱵᱮᱞᱟ ᱥᱮᱜ ᱮ ᱫᱟᱜᱟ ᱾
ᱦᱩᱸ ᱾
ᱦᱩᱸ ᱚᱝᱠᱟ ᱜᱤ ᱤᱝᱠᱟᱹᱜ ᱠᱟᱱᱟ ᱱᱚᱛᱮ ᱦᱚᱸ ᱜᱩᱢ ᱥᱩᱱᱤ ᱞᱚᱞᱚ
ᱟᱨ ᱡᱚᱸᱰᱨᱟ ᱵᱟᱫᱽ ᱠᱟᱛᱮᱫ ᱟᱫᱚ ᱪᱮᱫ ᱦᱚᱸ ᱵᱟᱯᱮ ᱨᱚᱦᱚᱭ ᱜᱮᱭᱟ ᱟᱱᱟᱪ ᱠᱚ?
ᱱᱤᱛᱚᱜ ᱫᱚ ᱡᱚᱸᱰᱨᱟ ᱜᱮ ᱟᱨ ᱤᱭᱟᱹ ᱠᱚ ᱪᱮᱫ ᱠᱚ ᱢᱮᱛᱟᱜᱼᱟ? ᱨᱟᱦᱮᱲ ᱠᱚ ᱮᱨ ᱦᱩᱭᱩᱜᱼᱟ ᱦᱟᱸᱜ ᱨᱟᱦᱮᱲ ᱜᱷᱟᱸᱝᱨᱟ ᱚᱱᱟᱠᱩ
ᱪᱮᱫ ᱜᱷᱟᱸᱝᱨᱟ?
ᱜᱷᱟᱸᱝᱨᱟ ᱜᱷᱟᱸᱝᱨᱟ ᱟᱯᱮ ᱥᱮᱫ ᱫᱚ ᱪᱮᱫ ᱪᱚ ᱠᱚ ᱢᱮᱛᱟᱜᱼᱟ?
ᱵᱩᱨᱩ ᱜᱷᱟᱸᱝᱨᱟ?
ᱵᱟᱝ ᱵᱟᱝ ᱵᱟᱲᱜᱮ ᱜᱷᱟᱸᱝᱨᱟ, ᱵᱩᱨᱩ ᱫᱚ ᱵᱟᱝ ᱾ ᱵᱟᱲᱜᱮ ᱨᱮᱜᱮ ᱤᱭᱟᱹᱜ ᱜᱮᱭᱟ, ᱚᱱᱟ ᱵᱩᱨᱩ ᱠᱷᱚᱡ ᱫᱚ ᱛᱷᱚᱲᱟ ᱠᱟᱹᱴᱤᱡ ᱧᱚᱜ ᱜᱮ ᱛᱟᱦᱮᱱᱟ ᱟᱸᱡᱚᱢ? ᱚᱲᱟᱜ ᱨᱮᱱ ᱫᱚ ᱪᱮᱫ ᱠᱚ ᱪᱤᱠᱟ ᱵᱟᱲᱟᱭᱮᱫ ᱛᱟᱯᱮᱭᱟ?
ᱚ ᱫᱟᱠᱟᱭ ᱤᱥᱤᱱ ᱫᱟ
ᱡᱤᱨᱟᱹᱣ ᱠᱟᱱᱟᱢ ᱛᱚᱵᱮ?
ᱚ ᱦᱮᱸ ᱾
ᱦᱩᱸ ᱾
ᱡᱤᱨᱟᱹᱣ ᱦᱳᱭ ᱟᱠᱟᱱᱟ, ᱛᱚᱞ ᱠᱟᱛᱮᱜ ᱚᱲᱟᱜ ᱥᱮᱡ ᱤᱫᱤ ᱠᱟᱜ ᱦᱩᱭᱩᱜᱼᱟ ᱾
ᱦᱩᱸ ᱟᱯᱮ ᱫᱚ ᱡᱚᱸᱱᱰᱨᱟ ᱠᱚᱫᱚ ᱵᱟᱯᱮ ᱪᱟᱥ ᱜᱮᱭᱟ?
ᱵᱟ ᱡᱚᱸᱰᱨᱟ ᱠᱚᱫᱚ ᱵᱟᱞᱮ ᱪᱟᱥ ᱜᱮᱭᱟ, ᱮᱴᱟᱜ ᱟᱱᱟᱡᱽ ᱠᱚᱞᱮ ᱪᱟᱥ ᱜᱮᱭᱟ᱾
ᱟᱯᱮ ᱥᱮᱫ ᱫᱚ ᱵᱩᱨᱩ ᱠᱚᱫᱚ ᱢᱮᱱᱟᱜ-ᱟ ᱥᱮ ᱵᱟᱝ?
ᱵᱟᱝ ᱟᱞᱮᱥᱮᱫ ᱫᱚ ᱵᱩᱨᱩ ᱠᱚᱫᱚ ᱵᱟᱹᱱᱩᱜᱼᱟ, ᱟᱯᱮᱥᱮᱫ ᱵᱩᱨᱩ ᱠᱚ ᱦᱮᱱᱟᱜᱼᱟ?
ᱦᱮᱸ ᱢᱮᱱᱟᱜ-ᱟ, ᱞᱟᱹᱴᱩ ᱞᱟᱹᱴᱩ ᱵᱩᱨᱩ
ᱦᱮᱸ ᱾
ᱞᱟᱹᱴᱩ ᱞᱟᱹᱴᱩ ᱵᱩᱨᱩ ᱢᱮᱱᱟᱜᱼᱟ ᱾
ᱯᱚᱨᱚᱵᱽ ᱠᱚ ᱦᱩᱭᱩᱜ ᱜᱮᱭᱟ?
ᱦᱮᱸ ᱦᱩᱭᱩᱜ ᱜᱮᱭᱟ ᱾
ᱛᱤᱥ ᱠᱚᱨᱮ ᱚᱱᱟ ᱠᱚᱫᱚ ᱦᱩᱭᱩᱜ ᱜᱮᱭᱟ ᱥᱮ
ᱥᱚᱨᱦᱟᱭ ᱫᱚ ᱳᱭ ᱟᱱᱟᱡᱽ ᱠᱚ ᱡᱚᱠᱷᱚᱱ ᱠᱚ ᱤᱭᱟᱹᱭᱟ ᱜᱮᱫ ᱟᱠᱚ ᱠᱚ ᱦᱩᱲᱩ ᱠᱚ ᱛᱚᱠᱷᱚᱱ ᱜᱮᱫ ᱯᱚᱨ ᱥᱚᱨᱦᱟᱭ ᱦᱩᱭᱩᱜ ᱜᱮᱭᱟ ᱟᱨᱚ ᱵᱟᱦᱟ ᱯᱚᱨᱚᱵᱽ, ᱵᱟᱦᱟ ᱯᱚᱨᱚᱵᱽ ᱦᱚᱸ ᱚᱱᱠᱟ ᱜᱮ ᱥᱟᱨᱡᱚᱢ ᱵᱟᱦᱟ ᱠᱚ ᱵᱟᱦᱟᱜᱼᱟ ᱩᱱ ᱥᱚᱢᱚᱭ ᱦᱩᱸ ᱦᱩᱸ ᱾ ᱟᱯᱮ ᱥᱮᱫ ᱫᱚ ᱪᱮᱫ ᱦᱩᱭᱩᱜ-ᱟ ᱥᱮ ᱵᱟᱝ?
ᱥᱮ ᱦᱳ ᱥᱚᱨᱦᱟᱭ ᱵᱚᱸᱜᱟ ᱜᱮ ᱥᱚᱨᱦᱟᱭ ᱦᱩᱭᱩᱜᱼᱟ, ᱟᱨ ᱵᱟᱦᱟ ᱯᱚᱨᱚᱵᱽ ᱦᱚᱸ ᱦᱩᱭᱩᱜ ᱜᱮᱭᱟ ᱡᱚᱠᱷᱚᱱ ᱥᱟᱨᱡᱚᱢ ᱵᱟᱦᱟ ᱠᱚ ᱵᱟᱦᱟᱜ ᱜᱮᱭᱟ᱾
ᱦᱩᱸ ᱦᱩᱸ᱾
ᱦᱮᱞᱳᱼᱼ
ᱦᱮᱸ ᱨᱚᱲ ᱢᱮ᱾
ᱵᱟᱝ ᱟᱸᱡᱚᱢᱚᱜ ᱠᱟᱱᱛᱮ?
ᱟᱸᱡᱚᱢᱚᱜ ᱠᱟᱱ ᱜᱮᱭᱟ᱾
ᱚ ᱟᱪᱪᱷᱟ᱾
ᱦᱩᱸ᱾ ᱩᱞ ᱠᱚ ᱵᱤᱞᱤᱜ ᱠᱟᱱᱟ ᱥᱮ ᱵᱟᱝ ᱟᱯᱮ ᱥᱮᱫ?
ᱵᱤᱞᱤᱜ ᱠᱟᱱ ᱜᱮᱭᱟ ᱪᱟᱵᱟᱭᱮᱱᱟ᱾
ᱚᱼᱼ
ᱟᱯᱮ ᱥᱮᱫ ᱫᱚ ᱵᱤᱞᱤᱜ ᱠᱟᱱᱟ ᱥᱮ ᱵᱟᱝ ᱛᱟᱦᱚᱞᱮ?
ᱦᱮᱸ ᱟᱞᱮ ᱥᱮᱫ ᱫᱚ ᱟᱣᱨᱤ ᱪᱟᱵᱟ ᱦᱚᱸ ᱡᱚᱢ ᱵᱟᱲᱟᱭ ᱫᱟᱠᱚ᱾
ᱚ ᱟᱫᱚ ᱦᱚᱸᱜ ᱚᱭ ᱛᱚ ᱠᱟᱱᱴᱷᱟᱲ ᱤᱭᱟᱹ ᱫᱤᱱ ᱦᱮᱡ ᱟᱠᱟᱱᱟ ᱟᱫᱚ ᱠᱟᱱᱴᱷᱟᱲ ᱠᱚ ᱡᱚᱢ ᱦᱩᱭᱩᱜᱼᱟ, ᱥᱤᱡᱤᱱ ᱨᱮᱼᱼ
ᱦᱩᱸ ᱠᱟᱱᱴᱷᱟᱲ ᱟᱢᱵᱛᱤ ᱟᱢᱵᱛᱤ ᱠᱚ ᱢᱟᱱᱟᱣ ᱜᱮᱭᱟ ᱟᱯᱮᱥᱮᱫ?
ᱦᱩᱸ ᱟᱯᱮ ᱥᱮᱫ ᱠᱚ ᱢᱟᱱᱟᱣᱟ ᱥᱮ ᱵᱟᱝ?
ᱦᱟᱸ ᱛᱤᱥ ᱟᱯᱮ ᱥᱮᱫ ᱫᱚ?
ᱦᱩᱭ ᱱᱚᱶᱟ ᱤᱭᱟᱹ ᱵᱚᱸᱜᱟ ᱜᱮ ᱵᱟᱹᱧ ᱵᱟᱲᱟᱭᱟ ᱴᱷᱤᱠ ᱫᱚ᱾
ᱚᱼᱼ
ᱚᱢᱵᱚᱵᱚᱛᱤ ᱨᱮᱯᱮ ᱯᱤᱴᱷᱟᱹ ᱵᱟᱲᱟᱭ ᱜᱮᱭᱟ ᱥᱮ ᱵᱟᱝ ᱛᱟᱦᱚᱞᱮ?
ᱦᱮᱸ ᱯᱤᱴᱷᱟᱹ ᱜᱮ ᱥᱩᱠᱨᱤ ᱡᱤᱞ ᱯᱤᱴᱷᱟᱹ᱾
ᱟᱨᱦᱚᱸ ᱚᱱᱟ ᱡᱚᱢᱟᱜ ᱠᱚ ᱪᱮᱫ ᱠᱚᱪᱚ ᱠᱚ ᱯᱤᱴᱷᱟᱹᱭᱟ ᱠᱩ᱾
ᱟᱪᱪᱷᱟ᱾
ᱦᱩᱸ᱾
ᱟᱨ ᱤᱭᱟᱹ ᱫᱚ ᱛᱟᱦᱚᱞᱮ ᱵᱟᱯᱮ ᱯᱤᱴᱷᱟᱹᱭ ᱜᱮᱭᱟ ᱠᱟᱱᱴᱷᱟᱲ?
ᱠᱟᱱᱴᱷᱟᱲ ᱯᱤᱴᱟᱹ ᱫᱚ ᱵᱟᱹᱧ ᱡᱚᱢ ᱵᱟᱲᱟ ᱟᱠᱟᱫᱟ ᱟᱞᱮ ᱥᱮᱫ ᱫᱚ ᱵᱟᱠᱩ ᱯᱤᱴᱷᱟᱹᱭ ᱜᱮᱭᱟ, ᱟᱯᱮᱥᱮᱫ ᱠᱚ ᱯᱤᱴᱷᱟᱹᱭᱟ?
ᱦᱩᱸ ᱠᱟᱱᱴᱷᱟᱲ ᱨᱮᱱᱟᱜ ᱱᱩ ᱞᱩᱪᱤ ᱡᱚᱢ ᱦᱩᱭ ᱠᱟᱱᱟ᱾
ᱟᱢᱵᱚᱛᱤ ᱥᱚᱢᱚᱭ ᱢᱟ ᱠᱷᱟᱱᱷᱴᱟᱲ ᱨᱮᱭᱟᱜ ᱜᱮ ᱠᱚ ᱯᱤᱴᱷᱟᱹᱭ ᱜᱮᱭᱟ ᱦᱮᱸ᱾
ᱵᱟᱹᱧ ᱵᱟᱲᱟᱭ ᱜᱮᱭᱟ ᱚᱲᱟᱜ ᱨᱮᱱ ᱡᱚᱢ ᱠᱟᱫᱟᱹᱧ ᱠᱚᱨᱟᱣ ᱠᱟᱛᱮ ᱾ ᱛᱮᱫ ᱜᱮ ᱠᱟᱱᱴᱷᱟᱲ ᱨᱮᱱᱟᱜ ᱱᱩ ᱱᱩᱪᱤ᱾
ᱚᱸ ᱟᱫᱚ ᱠᱟᱱᱴᱷᱟᱲ ᱫᱚ ᱵᱟᱝ ᱟᱞᱮᱫ ᱫᱚ ᱤᱭᱟᱹ ᱢᱩᱱᱜᱟᱹ ᱢᱩᱱᱜᱟᱹ ᱵᱟᱦᱟ᱾ ᱚᱱᱟ ᱛᱮᱠᱚ ᱯᱤᱴᱷᱟᱹᱭ ᱜᱮᱭᱟ ᱟᱞᱮ ᱥᱮᱫ᱾
ᱪᱮᱠᱠᱟ ᱠᱟᱛᱮ ᱠᱚ ᱯᱤᱴᱷᱟᱹᱭᱟ?
ᱚᱱᱟ ᱫᱚ ᱡᱮᱢᱚᱱ ᱥᱩᱠᱨᱤ ᱡᱤᱞ ᱥᱩᱠᱨᱤ ᱡᱤᱞ ᱪᱮᱫ ᱞᱮᱠᱟ ᱠᱚ ᱯᱤᱴᱷᱟᱹᱭ ᱫᱚ ᱚᱱᱠᱟ ᱜᱮ᱾ ᱦᱩᱸ ᱱᱟ᱾ ᱦᱚᱞᱚᱝ ᱨᱮ ᱚᱱᱟ ᱵᱟᱦᱟᱠᱚ ᱤᱭᱟᱹᱭᱟ ᱢᱮᱥᱟᱞᱟᱠᱚ᱾ ᱟᱨ ᱯᱟᱛᱲᱟ ᱯᱤᱴᱷᱟᱹ ᱞᱮᱠᱟ ᱜᱮ ᱠᱚ ᱯᱤᱴᱷᱟᱹ ᱠᱮᱜ ᱜᱮ᱾ ᱢᱚᱸᱡᱽ ᱜᱮ ᱥᱤᱵᱤᱞ ᱜᱮᱭᱟ, ᱦᱩ᱾
ᱵᱟᱹᱧ ᱡᱚᱢ ᱵᱟᱲᱟ ᱟᱠᱟᱫᱟ ᱛᱚ ᱤᱧᱫᱚ᱾
ᱦᱩᱸ ᱟᱯᱮ ᱥᱮᱫ ᱫᱚ ᱵᱟᱠᱩ ᱯᱤᱴᱷᱟᱹᱭ ᱜᱮᱭᱟ ᱵᱟᱝ?
ᱵᱟᱝ ᱚᱱᱟ ᱫᱚᱠᱚ ᱩᱛᱩᱭ ᱜᱮᱭᱟ᱾
ᱦᱮᱸ ᱟᱫᱚ ᱪᱤᱫ ᱠᱟᱜ ᱢᱮ ᱚᱱᱠᱟᱢ ᱯᱤᱴᱷᱟᱹᱭᱟ ᱦᱟᱸᱜ ᱚᱲᱟᱜ ᱨᱮᱱᱮᱢ ᱡᱚᱢ ᱚᱪᱚ ᱠᱚᱣᱟ᱾
ᱦᱩᱸ ᱵᱟᱢ ᱵᱟᱲᱟᱭ ᱠᱷᱟᱱ ᱫᱚ᱾
ᱦᱩᱸ᱾ ᱟᱯᱮᱥᱮᱫ ᱢᱮᱱᱟᱜ ᱜᱮᱭᱟ ᱢᱩᱱᱜᱟᱹ ᱫᱟᱨᱮ ᱠᱚ?
ᱦᱮᱸ ᱫᱟᱨᱮ ᱠᱚ ᱦᱮᱱᱟᱜ ᱜᱮᱭᱟ ᱚᱲᱟᱜ ᱩᱯᱚᱨ ᱨᱮᱱᱟᱜ ᱜᱮ ᱦᱮᱱᱟᱜ ᱜᱮᱭᱟ ᱟᱫᱚ ᱡᱚᱢ ᱦᱚᱲ ᱜᱮ ᱠᱚᱢ ᱜᱮᱭᱟᱞᱮ᱾
ᱚᱸᱼᱼ ᱢᱩᱱᱜᱟᱹ ᱥᱩᱴᱤ ᱯᱮ ᱡᱚᱢ ᱜᱮᱭᱟ ᱦᱟᱝ?
ᱩᱦᱩᱸᱻ ᱾ ᱦᱩᱸ ᱟᱭᱳ ᱜᱳ ᱛᱟᱠᱚ ᱫᱚᱠᱚ ᱡᱚᱢ ᱜᱮᱭᱟ ᱤᱧ ᱫᱚ ᱵᱟᱹᱧ ᱡᱚᱢ ᱜᱮᱭᱟ ᱾
ᱚᱻ, ᱵᱟᱝ ᱥᱤᱵᱤᱞ ᱢᱮ ᱜᱮᱭᱟ?
ᱵᱟᱝ ᱜᱮ ᱠᱟᱹᱴᱤᱡ ᱠᱷᱚᱱᱜᱮ ᱵᱟᱹᱧ ᱡᱚᱢ ᱠᱟᱫᱟ ᱟᱫᱚ ᱵᱟᱹᱧ ᱡᱚᱢ ᱜᱮᱫᱚ ᱾
ᱚᱻ - ᱡᱚᱢ ᱦᱮᱣᱟ ᱦᱚᱸ ᱴᱷᱤᱠ ᱜᱮᱭᱟ ᱢᱩᱱᱜᱟᱹ ᱥᱩᱴᱤ ᱾
ᱦᱮᱸ, ᱦᱩᱸ ᱚᱱᱟ ᱵᱮᱥᱤ ᱡᱚᱢ ᱞᱮᱠᱷᱟᱱ ᱯᱮᱥᱟᱨ ᱵᱟᱹᱲᱛᱤᱜᱼᱟ ᱥᱮ ᱪᱮᱫ ᱠᱚ ᱞᱟᱹᱭᱟᱻ
ᱯᱨᱮᱥᱟᱨ ᱠᱚᱢᱚᱜᱼᱟ ᱾
ᱠᱚᱢᱚᱜ-ᱟ?
ᱦᱮᱸ ᱾
ᱤᱧ ᱫᱚᱧ ᱵᱟᱲᱟᱭ ᱵᱟᱹᱲᱛᱤᱜᱼᱟ, ᱠᱮ ᱡᱟᱱᱮ ᱾
ᱵᱟᱝ ᱵᱟᱝ ᱾ ᱵᱟᱠᱚ ᱞᱟᱹᱭ ᱠᱟᱜ ᱢᱮ ᱵᱟᱝ ᱫᱚ ᱾
ᱵᱟᱦ ᱵᱟᱹᱧ ᱡᱚᱢ ᱜᱮᱭᱟ ᱥᱮ ᱟᱫᱚ ᱚᱱᱟ ᱫᱚ ᱩᱱᱟᱹᱜ ᱮᱠᱴᱟᱜ ᱫᱚ ᱵᱟᱢ ᱡᱚᱢᱟ ᱚᱱᱟ ᱫᱚ ᱪᱮᱫ ᱮᱢ ᱠᱩᱞᱤ ᱠᱚᱣᱟ ᱪᱤᱠᱟᱹᱜᱼᱟ ᱵᱟᱝ ᱪᱤᱠᱟᱹᱜᱼᱟ ᱾
ᱟᱨ ᱢᱩᱱᱜᱟᱹ ᱟᱲᱟᱜ?
ᱵᱟ ᱾
ᱚ ᱾ ᱚᱱᱟ ᱦᱚᱸ ᱡᱚᱢ ᱢᱚᱸᱡᱽ ᱜᱮᱭᱟ ᱾
ᱦᱩᱸ ᱾
ᱟᱨ ᱛᱤ ᱨᱮᱢ ᱪᱟᱞᱟᱜᱼᱟ ᱛᱚᱵᱮ ᱚᱲᱟᱜ ᱫᱚ?
ᱪᱟᱜ ᱦᱩᱭᱩᱜᱼᱟ, ᱠᱟᱹᱢᱤ ᱠᱚ ᱱᱚᱣᱟ ᱠᱚ ᱤᱫᱤ ᱦᱩᱭᱩᱜᱼᱟ ᱚᱲᱟᱜ ᱥᱮᱫ ᱾
ᱦᱮᱸ ᱩᱱᱟᱹᱜ ᱥᱤᱛᱩᱝ ᱥᱤᱛᱩᱝ ᱦᱟᱝ ᱛᱟᱲᱟᱢ ᱤᱫᱤ ᱢᱮ ᱾
ᱦᱮᱸ, ᱚᱲᱟᱜ ᱠᱷᱚᱱ ᱫᱚ ᱥᱟᱺᱜᱤᱧ ᱜᱮᱭᱟ ᱾
ᱦᱩᱸ, ᱟᱹᱰᱤ ᱡᱷᱟᱹᱞ ᱛᱚᱵᱮ ᱪᱟᱞᱟᱜ ᱦᱩᱭᱩᱜ ᱛᱟᱢᱟ ᱾
ᱦᱩᱸ ᱾
ᱩᱸᱻ᱾
ᱵᱟᱢ ᱤᱫᱤ ᱠᱟᱜ ᱠᱷᱟᱱ, ᱫᱟᱜ ᱛᱮ ᱞᱚᱦᱚᱫ ᱞᱮ ᱮᱱᱠᱷᱟᱱ ᱵᱤᱧ ᱠᱚᱠᱚ ᱵᱚᱞᱚᱜᱼᱟ, ᱞᱟᱴᱟ ᱜᱮᱭᱟ ᱥᱮ ᱾
ᱦᱩᱸᱻ, ᱵᱤᱧ ᱢᱟᱠᱚ ᱵᱚᱞᱚᱜ ᱜᱮ ᱾
ᱦᱩᱸ ᱾
ᱨᱤᱠᱥ ᱜᱮᱭᱟ ᱵᱤᱧ ᱠᱚ ᱨᱮᱦᱚᱸ, ᱚᱱᱟ ᱚᱱᱛᱮ ᱨᱮᱢ ᱫᱚᱦᱚ ᱦᱚᱴᱚ ᱠᱟᱜ ᱠᱷᱟᱡ ᱫᱚ ᱾
ᱦᱮᱸ, ᱟᱨ ᱫᱚᱢᱮ ᱜᱷᱟᱥ ᱦᱮᱱᱟᱜᱼᱟ, ᱱᱤᱛᱚᱜ ᱱᱤᱛᱚᱜ ᱤᱫᱤ ᱠᱟᱜ ᱠᱷᱟᱱ ᱵᱤᱧ ᱠᱚᱦᱚᱸ ᱵᱟᱠᱚ ᱵᱚᱞᱚᱱᱟ ᱠᱷᱚᱥᱞᱟ ᱨᱮ ᱾
ᱦᱩᱸ ᱾
ᱟᱫᱚ ᱟᱞᱮ ᱥᱮᱫ ᱫᱚ ᱫᱚᱢᱮ ᱵᱤᱧ ᱠᱚ ᱦᱮᱱᱟᱜ ᱠᱚᱜᱮ ᱜᱮᱭᱟ ᱾
ᱚ ᱾ ᱧᱮᱞᱚᱜ ᱜᱮᱭᱟ ᱠᱚᱥᱮ ᱵᱤᱧ ᱠᱚ?
ᱦᱮᱸ᱾
ᱚᱸ ᱾ ᱴᱷᱤᱠ ᱜᱮᱭᱟ ᱛᱚᱵᱮ ᱴᱟᱭᱤᱢ ᱦᱚᱸ ᱦᱩᱭᱮᱱ ᱛᱟᱞᱟᱝᱟ, ᱦᱩᱸ ᱾ ᱚᱱᱠᱟ ᱜᱮᱞᱟᱝ ᱜᱟᱞᱢᱟᱨᱟᱜᱼᱟ, ᱴᱷᱤᱠ ᱜᱮᱭᱟ ᱾